ᱦᱮᱞᱳ ᱞᱟᱹᱭᱮᱫᱼᱟ ᱞᱤᱧ ᱡᱚᱦᱟᱨ ᱜᱮ
ᱦᱮᱸ ᱡᱚᱦᱟᱨ ᱜᱮ
ᱦᱚᱸ ᱟᱨ ᱞᱟᱹᱭᱮᱫ ᱤᱧ ᱛᱟᱦᱮᱱ ᱥᱮ ᱟᱯᱮ ᱟᱯᱮ ᱵᱮᱝᱜᱚᱞ ᱥᱮᱫ ᱫᱚ ᱢᱟᱱᱮ ᱡᱟᱦᱟᱸ ᱞᱮᱠᱟ ᱞᱟᱹᱭ ᱠᱮᱫᱼᱟ ᱟᱯᱮᱭᱟᱜ ᱪᱤᱠᱤ ᱵᱟᱨᱮᱛᱮ ᱞᱟᱹᱭ ᱧᱚᱜ ᱵᱤᱱ ᱥᱮ
ᱚ ᱟᱪᱪᱷᱟ ᱢᱟᱱᱮ ᱟᱞᱮ ᱥᱮᱫ ᱫᱚ ᱵᱟᱝᱞᱟ ᱛᱮᱦᱚ ᱠᱚ ᱨᱚᱲ ᱜᱮᱭᱟ
ᱦᱚᱸ ᱱᱚᱣᱟ ᱟᱨ ᱱᱚᱣᱟ ᱪᱤᱠᱤ ᱫᱚ ᱚᱠᱚᱭ ᱚᱰᱳᱠ ᱞᱟᱜᱼᱟ ᱛᱟᱯᱮᱭᱟ ᱵᱮᱝᱜᱚᱞ ᱨᱮᱭᱟᱜ ᱪᱤᱠᱤ
ᱠᱚ ᱨᱮᱱᱟᱜ ᱪᱤᱠᱤ ᱫᱚ ᱮᱠᱷᱚᱱ ᱢᱟᱱᱮ ᱞᱮᱠᱷᱚᱠ ᱠᱚ ᱥᱮ ᱪᱮᱫ ᱵᱟᱹᱧ ᱵᱩᱡᱽ ᱫᱟᱲᱮᱭᱟᱜ ᱠᱟᱱᱟ ᱟᱨᱠᱤ ᱟᱪᱪᱷᱟ ᱨᱚᱵᱤᱱᱫᱨᱚᱱᱟᱛᱷ ᱴᱷᱟᱠᱩᱨ ᱛᱟᱯᱚᱨ ᱦᱮᱸ ᱟᱨᱠᱤ ᱡᱚᱛᱚ ᱫᱤᱠᱳ ᱞᱮᱠᱷᱚᱠ ᱦᱮᱱᱟᱜ ᱠᱚᱣᱟ ᱡᱚᱛᱚ ᱜᱮ
ᱟᱪᱪᱷᱟ
ᱟᱨ ᱱᱤᱛᱚᱜ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱡᱷᱚᱛᱚᱣᱟᱜ ᱡᱷᱚᱛᱚ ᱟᱨᱠᱤ ᱞᱮᱠᱷᱚᱠ ᱟᱜ ᱧᱩᱛᱩᱢ ᱫᱚ
ᱵᱟᱝᱟ ᱡᱟᱦᱟᱸ ᱞᱮᱠᱟ ᱟᱞᱮ ᱥᱟᱱᱛᱟᱲ ᱨᱤᱱᱤᱡ ᱢᱟᱱᱮ ᱟᱵᱚ ᱚᱞᱪᱤᱠᱤ ᱨᱤᱱᱤᱡ ᱡᱟᱦᱟᱸ ᱞᱮᱠᱟ ᱚᱰᱳᱠ ᱞᱟᱜᱼᱟ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩ ᱚᱱᱠᱟᱜᱮ ᱚᱱᱟ ᱵᱮᱝᱜᱚᱞ ᱨᱮᱭᱟᱜ ᱚᱱᱟ ᱫᱚ ᱚᱠᱚᱭ ᱚᱰᱳᱠ ᱟᱠᱟᱜᱼᱟ?
ᱚᱱᱟ ᱦᱚᱸ ᱟᱨᱠᱤ ᱟᱸ ᱱᱤᱛᱚᱜ ᱟᱫᱚ ᱵᱟᱹᱧ ᱵᱩᱡᱟ ᱟᱨᱠᱤ ᱢᱟᱱᱮ ᱯᱩᱨᱟᱹ ᱡᱟᱦᱟᱸᱭ ᱜᱚᱴᱷᱚᱱ ᱠᱟᱫᱟᱭ ᱞᱮᱠᱷᱚᱠ ᱠᱚ ᱠᱤᱱᱛᱩ ᱟᱨᱠᱤ ᱡᱟᱦᱟᱸ ᱠᱚ ᱚᱞ ᱠᱟᱫᱟ ᱥᱟᱦᱤᱛᱚ ᱩᱱᱠᱩᱣᱟᱜ ᱫᱚᱧ ᱵᱩᱡᱟ ᱟᱨᱠᱤ
ᱟᱪᱪᱷᱟ ᱟᱪᱪᱷᱟ
ᱢᱟᱱᱮ ᱟᱵᱚ ᱡᱟᱦᱟᱸ ᱥᱟᱱᱛᱟᱞᱤ ᱚᱞ ᱫᱚ ᱩᱱᱤ ᱫᱚ ᱨᱚᱜᱷᱩᱱᱟᱛᱷ ᱢᱩᱨᱢᱩ ᱛᱩᱫ ᱠᱟᱫᱟᱭ ᱚᱱᱠᱟ ᱫᱚ ᱟᱨᱠᱤ ᱵᱟᱹᱧ ᱵᱩᱡᱟ
ᱟᱪᱪᱷᱟ ᱴᱷᱤᱠ ᱜᱮᱭᱟ ᱟᱨ ᱟᱞᱮ ᱡᱟᱦᱟᱸ ᱞᱮᱠᱟ ᱚ ᱚᱛ ᱞᱮ ᱞᱟᱹᱭᱟ ᱚᱱᱠᱟ ᱪᱮᱫ ᱵᱤᱱ ᱞᱟᱹᱭ ᱞᱮᱫᱼᱟ ᱛᱤᱱᱟᱹᱜ ᱴᱤ ᱟᱯᱮᱭᱟᱜ ᱞᱮᱴᱚᱨ ᱢᱮᱱᱟᱜᱼᱟ
ᱟᱞᱮᱭᱟᱜ ᱟᱥᱟ ᱠᱚᱨᱤ ᱦᱮᱱᱟᱜᱼᱟ ᱵᱟᱝᱞᱟᱛᱮ
ᱦᱳᱭ
ᱪᱷᱟᱵᱵᱤᱥᱴᱤ ᱞᱮᱠᱟ ᱰᱤᱡᱤᱴ ᱪᱷᱟᱵᱵᱤᱥ ᱪᱷᱟᱵᱵᱤᱥ ᱛᱷᱮᱠᱮ ᱟᱴᱷᱟᱥ ᱦᱳᱭ
ᱟᱪᱪᱷᱟ
ᱟᱨ ᱟᱯᱮ ᱥᱮᱫ ᱫᱚ ᱤᱝᱞᱤᱥ ᱫᱚᱠᱚ ᱨᱚᱲ ᱜᱮᱭᱟ ᱥᱮ ᱵᱟᱝ
ᱦᱚᱸ ᱨᱚᱲ ᱜᱮᱭᱟ ᱠᱚ ᱤᱝᱞᱤᱥ ᱫᱚ
ᱢᱟᱱᱮ ᱯᱟᱲᱦᱟᱣ ᱟᱨᱠᱤ
ᱦᱚᱸ ᱞᱟᱹᱭᱮᱫ ᱟᱹᱞᱤᱧ ᱪᱮᱫ ᱵᱤᱱ ᱞᱟᱹᱭ ᱠᱮᱭᱟ ᱚᱱᱟ ᱚ, ᱟ
ᱨᱟᱹᱥᱳᱭ ᱫᱤᱨᱜᱷᱟᱹᱭ
ᱨᱚᱥᱳᱭ ᱫᱤᱨᱜᱷᱟ. ᱭ
ᱦᱳᱭ ᱨᱤᱥᱩ
ᱵᱚᱥᱩ
ᱫᱤᱨᱜᱷᱚᱩ
ᱫᱤᱨᱜᱷᱚᱩ
ᱡᱤ
ᱨᱤ
ᱞᱤ ᱛᱟᱯᱚᱨ ᱚᱱᱠᱟ ᱦᱩᱭ ᱪᱟᱞᱟᱜ ᱜᱮᱭᱟ ᱟᱹᱰᱤ ᱟᱥᱛᱟᱢ ᱦᱮᱱᱟᱜᱼᱟ
ᱟᱪᱪᱷᱟ ᱦᱤᱱᱫᱤ ᱞᱮᱠᱟ ᱜᱮ ᱛᱚ ᱟᱞᱮ ᱵᱟᱝᱞᱟ ᱦᱚᱸ ᱥᱮ
ᱦᱮᱸ ᱦᱤᱱᱫᱤ ᱞᱮᱠᱟ ᱜᱮ ᱢᱟᱱᱮ ᱦᱤᱱᱫᱤ ᱟᱨ ᱥᱚᱝᱥᱠᱨᱤᱛ ᱫᱚ ᱠᱤᱪᱷᱩ ᱴᱟ ᱮᱠᱤ ᱜᱮᱭᱟ ᱟᱫᱚ ᱵᱟᱲᱟᱭ ᱜᱤᱭᱟᱹᱧ ᱦᱤᱱᱫᱤ ᱫᱚ
ᱚ ᱦᱚᱸ ᱟᱪᱪᱷᱟ
ᱚᱱᱛᱮ ᱫᱚ ᱵᱚᱫᱷᱳᱭ ᱦᱤᱱᱫᱤ ᱜᱮ ᱵᱮᱥᱤ ᱪᱟᱜᱼᱟ
ᱚ ᱦᱚᱸ
ᱠᱟᱨᱚᱱ ᱤᱧ ᱳᱭ ᱡᱷᱟᱲᱜᱨᱟᱢ ᱥᱮᱫ ᱤᱭᱟᱹᱧ ᱪᱟᱞᱟᱣ ᱞᱮᱱᱟ ᱟᱨᱠᱤ ᱫᱟᱬᱟᱱ
ᱦᱳᱭ
ᱟᱫᱚ ᱚᱱᱛᱮ ᱨᱤᱧ ᱧᱮᱞ ᱮᱫᱟ ᱫᱮᱣᱟᱞ ᱠᱚᱨᱮ ᱵᱤᱜᱽᱜᱟᱯᱚᱱ ᱦᱤᱱᱫᱤ ᱛᱮᱜᱮ ᱦᱮᱱᱟᱜ-ᱟ
ᱡᱷᱟᱲᱠᱷᱚᱸᱰ ᱨᱮᱫᱚ ᱦᱤᱱᱫᱤ ᱛᱮᱠᱚ ᱦᱤᱱᱫᱤ ᱞᱮᱝᱜᱩᱭᱮᱡᱽ ᱠᱟᱱᱟ ᱛᱟᱠᱚ ᱥᱟᱱᱛᱟᱲ ᱛᱮᱠᱚ ᱚᱞᱟ ᱞᱮᱠᱤᱱ ᱦᱤᱱᱫᱤ ᱛᱮᱠᱚ ᱨᱚᱲᱟ ᱚᱱᱟᱛᱮ ᱡᱷᱟᱲᱠᱷᱚᱸᱰ ᱥᱮᱫ ᱨᱮᱫᱚ ᱵᱚᱰᱚᱨᱚᱜ ᱠᱟᱱᱟ ᱥᱮ ᱡᱷᱟᱲᱠᱷᱚᱸᱰ ᱵᱚᱰᱟᱨ ᱮᱱᱠᱷᱟᱱ ᱫᱚ ᱚᱱᱛᱮ ᱫᱚ ᱦᱤᱱᱫᱤ ᱛᱮᱜᱮ ᱠᱚ ᱚᱞᱟ ᱦᱤᱱᱫᱤ ᱛᱮᱜᱮ ᱨᱚᱲᱟ ᱟᱨ ᱚᱞ ᱫᱚ ᱢᱟᱱᱮ ᱥᱟᱱᱛᱟᱲ ᱠᱚᱫᱚ ᱥᱟᱱᱛᱟᱲ ᱛᱮᱠᱚ ᱚᱞᱟ
ᱛᱟᱦᱮ ᱛᱟᱦᱚᱞᱮ ᱟᱯᱮ ᱫᱚ ᱢᱟᱱᱮ ᱪᱮᱫ ᱤᱧ ᱞᱟᱹᱭᱟ ᱢᱮᱱ ᱵᱷᱟᱥᱟ ᱫᱚ ᱪᱮᱫ ᱛᱟᱯᱮ ᱯᱷᱟᱥᱴ ᱞᱮᱝᱜᱩᱭᱮᱡᱽ
ᱥᱟᱱᱛᱟᱲ ᱥᱟᱱᱛᱟᱲ ᱜᱮ ᱟᱞᱮ ᱫᱚ
ᱛᱟᱦᱚᱞᱮ ᱵᱟᱝᱞᱟ ᱫᱚ ᱟᱯᱮ ᱫᱚ ᱵᱟᱯᱮ ᱯᱟᱲᱦᱟᱜᱼᱟ
ᱵᱟᱝ ᱟᱞᱮ ᱫᱚ ᱚᱲᱤᱥᱥᱟ ᱢᱚᱭᱩᱨᱵᱷᱚᱸᱡᱽ ᱨᱮ ᱥᱟᱱᱛᱟᱲ ᱠᱟᱱᱟ ᱥᱮ ᱥᱟᱱᱛᱟᱲ ᱛᱮᱜᱮ ᱠᱚ ᱨᱚᱲᱟ ᱥᱟᱱᱛᱟᱲ ᱛᱮᱜᱮ ᱠᱚ ᱚᱞᱟ ᱢᱟᱱᱮ ᱮᱴᱟᱜ ᱪᱤᱠᱤ ᱛᱮᱦᱚᱸ ᱠᱚ ᱚᱞᱚᱜ ᱜᱮᱭᱟ ᱮᱱᱠᱷᱟᱱ ᱫᱚ ᱚ ᱟᱞᱮ ᱫᱚ ᱟᱞᱮᱭᱟᱜ ᱪᱤᱠᱤ ᱫᱚ ᱥᱟᱱᱛᱟᱲ ᱡᱟᱦᱟᱸ ᱩᱲᱤᱭᱟ ᱠᱚᱣᱟᱜ ᱫᱮᱵᱽᱱᱟᱜᱚᱨᱤ ᱦᱤᱱᱫᱤ ᱢᱟᱱᱮ ᱚᱱᱠᱟ ᱠᱚᱣᱟᱜ ᱡᱚᱱᱢᱚ ᱵᱟᱝ ᱛᱟᱦᱮᱸ ᱠᱚᱜᱼᱟ ᱥᱮ ᱡᱚᱱᱢᱚ ᱚᱞ ᱛᱟᱠᱚ ᱟᱠᱚᱣᱟᱜ ᱵᱷᱟᱥᱟ ᱚᱱᱠᱟᱜ ᱟᱞᱮ ᱦᱚᱸ ᱥᱟᱱᱛᱟᱲ
ᱚ
ᱚ ᱟᱪᱪᱷᱟ ᱡᱟᱦᱟᱸ ᱟᱵᱚ ᱵᱚᱱ ᱞᱟᱹᱭᱟ ᱢᱤᱫ ᱵᱟᱨ ᱚᱱᱟ ᱫᱚ ᱵᱟᱝᱞᱟ ᱛᱮᱫᱚ ᱪᱮᱫ ᱠᱚ ᱞᱟᱹᱭᱟ
ᱫᱚ ᱮᱠ ᱫᱩᱭ ᱛᱤᱱ ᱪᱟᱨ ᱯᱟᱸᱪ ᱪᱷᱚᱭ ᱥᱟᱛ ᱟᱴ ᱱᱚᱭ ᱫᱚᱥ
ᱟᱪᱪᱷᱟ
ᱚᱱᱟ ᱫᱚ ᱠᱤᱪᱷᱩᱴᱟ ᱤᱧ ᱵᱩᱡᱟ ᱢᱤᱫ ᱵᱟᱨ ᱯᱮ ᱯᱩᱱ
ᱢᱚᱬᱮ ᱛᱩᱨᱩᱭ ᱮᱭᱟᱭ
ᱚᱱᱟ ᱜᱮᱞ ᱫᱷᱟᱹᱵᱤᱡ ᱜᱮ ᱵᱩᱪᱟ ᱢᱟᱱᱮ ᱫᱚᱥ ᱫᱷᱟᱹᱵᱤᱡ ᱜᱮ
ᱟᱪᱪᱷᱟ
ᱛᱟᱯᱚᱨ ᱟᱥᱟᱠᱚᱨᱤ ᱢᱟᱱᱮ ᱮᱜᱟᱨᱚ ᱮᱜᱟᱨᱚ ᱫᱚᱠᱚ ᱞᱟᱹᱭᱟ ᱢᱤᱫ ᱜᱮᱞ ᱢᱤᱫ ᱚᱱᱠᱟ ᱜᱮᱠᱚ
ᱦᱳᱭ ᱦᱳᱭ ᱛᱟᱨᱯᱚᱨᱮ ᱜᱮᱞ ᱢᱟᱱᱮ ᱫᱚᱥ ᱦᱳᱭᱱᱟᱥᱮ ᱢᱟᱱᱮ ᱦᱚᱸ ᱮᱱᱠᱷᱟᱱ ᱫᱚ ᱜᱮᱞᱵᱟᱨ ᱵᱟᱨᱚ ᱦᱩᱭᱱᱟ ᱜᱮᱞ ᱯᱮ ᱢᱟᱱᱮ ᱛᱮᱨᱚ ᱯᱮ ᱜᱮᱞ ᱫᱟᱜ ᱦᱚᱸ ᱛᱟᱨᱯᱚᱨᱮ ᱛᱤᱨᱤᱥ ᱨᱮᱫᱚᱜ ᱠᱟᱱᱟ ᱯᱮ ᱯᱮ ᱢᱟᱱᱮ ᱛᱤᱱ ᱪᱮ ᱜᱮᱞ ᱢᱟᱱᱮ ᱫᱚᱥ ᱠᱟᱱᱟ ᱮᱱᱠᱷᱟᱱ ᱯᱮ ᱜᱮᱞ ᱢᱟᱱᱮ ᱛᱤᱨᱤᱥ
ᱟᱪᱪᱷᱟ
ᱦᱳᱭ ᱮᱠᱷᱟᱱ ᱯᱮ ᱜᱮᱞ ᱢᱤᱫ ᱯᱮ ᱜᱮᱞ ᱵᱟᱨ ᱚᱱᱠᱟ ᱮᱠᱛᱨᱤᱥ ᱵᱚᱛᱛᱨᱤᱥ ᱚᱱᱠᱟ ᱪᱟᱞᱟᱣᱱᱟ
ᱚ
ᱦᱳᱭ
ᱛᱟᱦᱚᱞᱮ ᱱᱚᱣᱟ ᱮᱯᱥ ᱨᱮᱫᱚ
ᱱᱚᱣᱟ ᱮᱯᱥ ᱨᱮᱫᱚ
ᱢᱟᱱᱮ ᱪᱮᱫ ᱤᱧ ᱞᱮᱭᱟ ᱱᱚᱣᱟ ᱮᱯᱥ ᱨᱮᱫᱚ ᱢᱟᱱᱮ ᱪᱤᱠᱟᱹᱭ ᱫᱟᱹᱵᱤᱱ ᱟᱨᱠᱤ
ᱪᱤᱠᱟᱹᱭᱮᱫᱟᱞᱤᱧ
ᱦᱳᱭ ᱦᱳᱭ
ᱟᱹᱵᱤᱱ ᱫᱚ ᱱᱟᱣᱟ ᱜᱮᱵᱤᱱ ᱡᱚᱭᱮᱱ ᱠᱟᱫᱟ ᱥᱮ ᱪᱮᱫ ᱞᱮᱠᱟ
ᱦᱳᱭ ᱦᱳᱭ ᱱᱟᱣᱟ ᱜᱮ ᱚᱱᱟ ᱠᱷᱟᱹᱛᱤᱨ ᱛᱮᱜᱮ ᱞᱤᱧ ᱠᱩᱞᱤᱭᱮᱫ ᱵᱤᱱᱟ
ᱟᱪᱪᱷᱟ ᱛᱤᱥ ᱵᱤᱱ ᱡᱚᱭᱮᱱ ᱠᱟᱱᱟ
ᱦᱚᱸᱜᱼᱚᱭ ᱛᱚ ᱵᱟᱝ ᱦᱳᱭ ᱠᱟᱱᱟ ᱟᱨᱠᱤ ᱮᱯᱥ ᱨᱮᱫᱚ ᱟᱹᱰᱤ ᱫᱤᱱ ᱨᱮᱜᱤ ᱞᱤᱧ ᱡᱚᱭᱮᱱ ᱠᱟᱱᱟ ᱠᱤᱱᱛᱩ ᱢᱟᱱᱮ ᱨᱚᱲ ᱠᱚ ᱵᱟᱝ ᱦᱩᱭᱩᱜ ᱠᱟᱱ ᱛᱟᱸᱦᱮᱜᱼᱟ ᱟᱨᱠᱤ
ᱚᱲᱟᱜ ᱨᱮᱜᱮ ᱛᱟᱦᱮᱸ ᱠᱟᱱᱟ
ᱯᱷᱳᱱ ᱠᱚ ᱟᱫᱚ ᱯᱟᱲᱦᱟᱣ ᱠᱚᱨᱮᱱᱟᱜ ᱪᱟᱯ ᱛᱟᱦᱮᱸ ᱠᱟᱱᱟ ᱛᱮᱦᱮᱧ ᱫᱚ ᱵᱨᱤᱦᱚᱥᱯᱚᱛᱤ ᱵᱟᱨ ᱴᱤᱭᱩᱥᱚᱱ ᱠᱚ ᱵᱟᱹᱱᱩᱜ ᱛᱮ ᱪᱤᱠᱟᱹᱭᱟᱹᱧ ᱚᱲᱟᱜ ᱨᱮ ᱠᱟᱛᱷᱟ ᱞᱟᱜ ᱜᱤᱧ ᱡᱟᱸᱦᱟᱱᱟᱜ ᱵᱟᱲᱟᱭ ᱧᱟᱢᱚᱜ ᱠᱷᱟᱱ ᱫᱚ ᱱᱟᱣᱟ ᱡᱤᱱᱤᱥ
ᱟᱪᱪᱷᱟ ᱱᱚᱣᱟ ᱫᱚ ᱱᱚᱣᱟ ᱫᱚ ᱵᱤᱥᱛᱤ ᱟᱯᱮ ᱵᱮᱝᱜᱚᱞ ᱥᱮᱫ ᱨᱮᱱ ᱠᱚ ᱨᱚᱲᱟ ᱟᱨ ᱟᱥᱟᱢ ᱥᱮᱫ ᱨᱮᱱ ᱦᱚᱸ ᱢᱤᱼᱢᱤᱫ ᱫᱷᱟᱣ ᱠᱚ ᱠᱚᱞ ᱢᱟᱱᱮ ᱟᱢᱮᱢ ᱡᱩᱫᱤᱢ ᱞᱟᱹᱭᱟ ᱯᱷᱤᱨᱤ ᱜᱤᱭᱟᱹᱧ ᱮᱱ ᱠᱷᱟᱱ ᱫᱚ ᱦᱟᱸᱜ ᱟᱢ ᱠᱚ ᱠᱚᱞᱟᱢᱟ ᱠᱤ ᱟᱢᱮᱢ ᱠᱚᱞ ᱫᱟᱲᱮᱭᱟ ᱠᱚᱣᱟ
ᱟᱪᱪᱷᱟ
ᱚᱱᱠᱟ ᱡᱟᱦᱟᱸᱭ ᱜᱮᱠᱚ ᱠᱚᱞᱟ ᱠᱚᱲᱟ ᱠᱩᱲᱤ ᱡᱟᱦᱟᱸᱭ ᱜᱮ ᱦᱟᱸᱜ ᱠᱚ ᱠᱚᱞᱟ ᱦᱮᱸ ᱟᱫᱚ ᱤᱧ ᱤᱧ ᱦᱚᱸᱧ ᱱᱟᱣᱟ ᱧᱚᱜ ᱜᱮᱭᱟ ᱥᱮ ᱦᱚᱞᱟ ᱦᱚᱞᱟ ᱠᱤᱪᱷᱩ ᱫᱤᱱ ᱦᱩᱭ ᱠᱟᱱᱟ ᱱᱟᱜ ᱤᱧᱦᱚᱸ ᱟᱫᱚ ᱤᱧ ᱦᱚᱸ ᱵᱟᱹᱧ ᱵᱟᱲᱟᱭ ᱞᱮᱜᱼᱟ ᱱᱚᱣᱟ ᱮᱯᱥ ᱵᱟᱨᱮ ᱛᱮᱫᱚ ᱛᱟᱨᱯᱚᱨᱮ ᱫᱚ ᱦᱮᱸ ᱚᱱᱠᱟ ᱡᱟᱦᱟᱸ ᱮᱯᱥ ᱵᱮᱝᱜᱚᱞ ᱥᱮᱫ ᱟᱞᱮ ᱳᱲᱤᱥᱥᱟ ᱥᱮᱫ ᱨᱤᱱ ᱟᱨ ᱡᱷᱟᱲᱠᱷᱚᱸᱰ ᱥᱮᱫ ᱨᱮᱱ ᱫᱚ ᱤᱫᱩ ᱪᱚᱝ ᱵᱟᱹᱧ ᱵᱟᱹᱧ ᱠᱟᱛᱷᱟ ᱠᱟᱱᱟ ᱡᱷᱟᱲᱠᱷᱚᱸᱰ ᱥᱮᱫ ᱨᱮᱱ ᱫᱚ ᱵᱤᱥᱛᱤ ᱠᱟᱛᱮ ᱟᱯᱮ ᱵᱮᱝᱜᱚᱞ ᱥᱮᱫ ᱨᱮᱱ ᱟᱨ ᱱᱚᱸᱰᱮ ᱟᱥᱟᱢ ᱢᱟᱱᱮ ᱱᱚᱣᱟ ᱱᱚᱣᱟ ᱨᱮᱫᱚ ᱪᱮᱫ ᱤᱧ ᱞᱟᱹᱭᱟ ᱚ ᱛᱟᱨᱯᱚᱨᱮ ᱱᱚᱜ ᱱᱚᱣᱟ ᱨᱮᱫᱚ ᱞᱟᱹᱭ ᱟ ᱡᱮ ᱦᱚᱸ ᱞᱟᱹᱭ ᱯᱟᱨᱟᱵᱽ ᱠᱚ ᱪᱮᱫ ᱞᱮᱠᱟ ᱢᱟᱱᱮ ᱟᱵᱚ ᱥᱟᱱᱛᱟᱲ ᱥᱚᱢᱟᱡᱽ ᱨᱮᱭᱟᱜ ᱡᱟᱦᱟᱸ ᱛᱤᱱᱟᱹᱜ ᱜᱮ ᱢᱮᱱᱟᱜᱼᱟ
ᱚᱻ
ᱚᱱᱟ ᱠᱚ ᱠᱩᱞᱤ ᱢᱮᱭᱟ ᱠᱳᱥᱪᱮᱱ ᱢᱟᱱᱮ ᱠᱳᱥᱪᱟᱱ ᱡᱟᱦᱟᱸ ᱞᱮᱠᱟ ᱟᱫᱚ ᱟᱹᱞᱤᱧ ᱢᱟ ᱵᱟᱹᱞᱤᱧ ᱠᱩᱞᱤ ᱞᱮᱜ ᱵᱤᱱᱟ ᱟᱫᱚ ᱟᱹᱵᱤᱱ ᱦᱩᱱᱟᱹ ᱵᱤᱱ ᱠᱚᱞ ᱞᱟᱜᱼᱟ ᱥᱮ ᱮᱱ ᱠᱷᱟᱱ ᱫᱚ ᱟᱹᱵᱤᱱ ᱦᱩᱱᱟᱹᱝ ᱵᱤᱱ ᱠᱩᱞᱤ ᱠᱤᱫᱤᱧᱟ ᱛᱮᱦᱮᱧ ᱫᱚ ᱡᱟᱸᱦᱟᱱᱟᱜ ᱢᱟᱱᱮ ᱟᱢᱟᱜ ᱴᱚᱯᱤᱠ ᱢᱤᱫᱴᱟᱝ ᱴᱚᱯᱤᱠᱮᱢ ᱤᱫᱤᱭᱟ ᱟᱨ ᱚᱱᱟ ᱴᱚᱯᱤᱠ ᱪᱮᱛᱟ ᱟᱨᱮᱢ ᱠᱩᱞᱤᱮᱭᱟ ᱛᱷᱚᱨᱟ ᱪᱚ ᱟᱯᱮ ᱟᱯᱮ ᱥᱟ ᱥᱟᱠᱨᱟᱛ ᱯᱟᱨᱟᱵᱽ ᱫᱚ ᱪᱮᱫ ᱞᱮᱠᱟ ᱯᱮ ᱢᱟᱱᱟᱣ ᱟ ᱚᱱᱟ ᱚᱱᱟ ᱴᱚᱯᱤᱠ ᱠᱟᱛᱮ ᱛᱟᱦᱮᱸ ᱚᱱᱟ ᱪᱟᱵᱟᱭ ᱱᱟ ᱛᱟᱨᱯᱚᱨᱮ ᱫᱚ ᱯᱷᱤᱨ ᱚᱱᱠᱟ ᱛᱮ
ᱚ ᱟᱪᱪᱷᱟ ᱚᱱᱟ ᱠᱚ ᱢᱟᱱᱮ ᱥᱟᱱᱛᱟᱲ ᱥᱚᱢᱟᱡᱽ ᱨᱮᱱᱟᱜ ᱡᱟᱦᱟᱸ ᱠᱚ ᱟᱨᱠᱤ ᱥᱚᱝᱥᱠᱨᱤᱛ ᱚᱱᱟ ᱠᱚ ᱟᱨᱠᱤ ᱜᱟᱞᱢᱟᱨᱟᱣ ᱦᱩᱭᱩᱜᱼᱟ
ᱦᱳᱭ ᱢᱟᱱᱮ ᱮᱸ ᱟᱯᱮ ᱥᱟᱱᱛᱟᱲ ᱥᱟᱱᱛᱟᱲ ᱟᱹᱛᱩ ᱠᱚᱨᱮ ᱪᱮᱫ ᱞᱮᱠᱟᱯᱮ ᱢᱟᱱᱟᱣᱟ ᱯᱚᱨᱟᱵᱽ ᱯᱩᱱᱟᱹᱭ ᱠᱚ ᱟᱨᱠᱤ ᱡᱟᱦᱟᱸ ᱱᱤᱛᱚᱜ ᱥᱟᱶᱛᱟ ᱥᱚᱢᱟᱡᱽ ᱨᱮ ᱧᱮᱞᱚᱜ ᱠᱟᱱ ᱟᱸ ᱢᱟᱱᱮ ᱦᱟᱺᱰᱤ ᱠᱚ ᱦᱟᱺᱰᱤ ᱧᱩ ᱵᱩᱞ ᱠᱟᱛᱮ ᱥᱟᱱᱛᱟᱲ ᱠᱚ ᱜᱩᱲ ᱫᱟᱹᱣ ᱵᱟᱲᱟᱜ ᱠᱷᱟᱱ ᱛᱤᱱᱟᱹᱜ ᱴᱷᱤᱠᱚᱜ ᱠᱟᱱᱟ ᱵᱟᱝ ᱴᱷᱤᱠᱚᱜ ᱠᱟᱱᱟ ᱱᱚᱝᱠᱟ ᱜᱮᱠᱚ ᱜᱟᱞᱢᱟᱨᱟᱣ ᱟ
ᱪᱷᱟ
ᱟᱨ ᱛᱟᱯᱚᱨᱮ ᱫᱚ ᱱᱚᱣᱟ ᱫᱚ ᱢᱤᱫᱴᱟᱝ ᱟᱯᱮ ᱥᱮᱫᱟᱜ ᱯᱟᱨᱟᱵᱽ ᱯᱩᱱᱟᱹᱭ ᱪᱮᱫ ᱞᱮᱠᱟ ᱠᱚ ᱢᱟᱱᱟᱣᱟ ᱟᱞᱮ ᱥᱮᱛᱟᱜ ᱯᱚᱨᱚᱵᱽ ᱪᱮᱫ ᱞᱮᱠᱟ ᱠᱚ ᱢᱟᱱᱟᱣᱟ ᱚᱱᱮ ᱚᱱᱟ ᱜᱮᱠᱚ ᱠᱩᱞᱤ ᱠᱩᱯᱞᱤᱜ ᱠᱟᱱᱟ
ᱚ
ᱚᱱᱟ ᱫᱚ ᱛᱟᱯᱚᱨᱮ ᱛᱤᱨᱤᱥᱴᱤ ᱴᱟᱠᱥ ᱱᱚᱝᱠᱟ ᱛᱤᱨᱤᱥᱴᱤ ᱵᱟᱝᱫᱚ ᱠᱚᱞᱟ ᱥᱮ ᱠᱚᱞ ᱦᱤᱡᱩᱜᱼᱟ ᱚᱱᱠᱟ
ᱵᱟᱝ ᱵᱟᱝ ᱠᱚᱞ ᱦᱩᱭᱩᱜ ᱛᱟᱢᱟ ᱠᱚᱞ ᱦᱮᱡ ᱞᱮᱠᱷᱟᱱ ᱫᱚ ᱥᱩᱫᱷᱩ ᱟᱢ ᱩᱱᱤ ᱥᱟᱣᱛᱮᱢ ᱥᱟᱵ ᱠᱟᱛᱮ ᱮᱢ ᱜᱚᱞᱯᱷᱚ ᱫᱟᱲᱮᱭᱟᱜᱼᱟ ᱟᱨᱠᱤ ᱟᱢᱟᱜ ᱯᱚᱭᱮᱱᱴ ᱫᱚ ᱵᱟᱭ ᱵᱟᱹᱲᱛᱤᱜ ᱛᱟᱢᱟ ᱟᱢᱟᱜ ᱴᱟᱠᱥ ᱫᱚ ᱵᱟᱭ ᱯᱩᱨᱚᱱᱚᱜ ᱛᱟᱢᱟ
ᱦᱮᱸ ᱚᱱᱠᱟ
ᱚᱸ
ᱟᱨ ᱟᱹᱞᱤᱧ ᱦᱚᱸᱞᱤᱧ ᱱᱟᱣᱟ ᱜᱮᱭᱟ
ᱟᱹᱦ ᱤᱧ ᱫᱩᱧ ᱢᱚᱱᱮ ᱠᱮᱫ ᱟᱹᱵᱤᱱ ᱫᱚ ᱢᱟᱱᱮ ᱪᱮᱫ ᱤᱧ ᱞᱟᱹᱭᱟ ᱢᱟᱨᱮ ᱜᱮᱭᱟ ᱵᱤᱱ
ᱵᱟᱝ ᱟᱯᱮ ᱟᱯᱮ ᱵᱮᱝᱜᱚᱞ ᱢᱟᱱᱮ ᱚᱠᱚᱭ ᱠᱚ ᱥᱟᱦᱟᱣ ᱱᱟ ᱚᱠᱟ ᱫᱤᱥᱚᱢ ᱢᱟᱱᱮ ᱟᱫᱚ ᱩᱱᱠᱩᱢᱟ ᱵᱮᱝᱜᱚᱞ ᱱᱳ ᱚᱱᱠᱟ ᱜᱮᱠᱚ ᱨᱚᱲ ᱠᱟᱱᱟ ᱟᱯᱮᱥᱮᱫ ᱚᱱᱟ ᱵᱤᱥᱛᱤ ᱦᱚᱸ ᱟᱫᱚ ᱟᱯᱮ ᱥᱮᱫ ᱨᱮᱱ ᱜᱮ ᱵᱤᱥᱛᱤ ᱯᱩᱨᱟᱹᱢ ᱢᱟᱲᱟᱝ ᱢᱟᱲᱟᱝ ᱨᱮᱠᱚ ᱱᱩᱠᱩ ᱫᱚᱠᱚ ᱤᱭᱟᱹ ᱟᱠᱟᱜᱼᱟ ᱱᱚᱣᱟ ᱠᱟᱨᱮᱭᱟ ᱮᱯ ᱨᱮᱫᱚ ᱠᱚ ᱡᱚᱭᱮᱱ ᱟᱠᱟᱫᱼᱟ ᱟᱞᱮ ᱥᱮᱫ ᱨᱮᱫᱚ ᱟᱞᱮ ᱥᱮᱫ ᱠᱤᱱᱛᱩ ᱦᱚᱞᱟ ᱢᱟᱦᱫᱷᱮᱨ ᱜᱮ ᱤᱧ ᱵᱟᱲᱟᱭ ᱟᱠᱟᱫᱼᱟ ᱟᱨ ᱤᱧ ᱡᱚᱭᱮᱱ ᱟᱠᱟᱫᱼᱟ ᱦᱚᱞᱟ ᱢᱟᱦᱫᱷᱮᱨ ᱧᱚᱜ ᱜᱮ ᱢᱟᱱᱮ ᱢᱤᱫ ᱦᱟᱴᱷᱚ ᱦᱚᱸ ᱟᱹᱣᱨᱤ ᱦᱩᱭᱩᱜᱼᱟ ᱦᱟᱜ
ᱚ ᱟᱪᱪᱷᱟ ᱛᱟᱦᱚᱞᱮ ᱟᱯᱮ ᱥᱮᱫ ᱢᱟᱱᱮ ᱢᱟᱨᱟᱝ ᱠᱚᱫᱚ ᱪᱤᱞᱤ ᱠᱚ ᱢᱮᱛᱟ ᱠᱚᱣᱟ ᱢᱟᱱᱮ ᱪᱤᱠᱟ ᱠᱟᱛᱮᱜ ᱡᱟᱦᱟᱱᱟᱜ ᱥᱚᱢᱢᱟᱱ ᱠᱚ ᱮᱢᱟ ᱠᱚᱣᱟ ᱟᱨᱠᱤ
ᱪᱤᱞᱤ ᱪᱤᱞᱤ
ᱢᱟᱨᱟᱝ ᱠᱚᱫᱚ ᱪᱤᱠᱟ ᱠᱟᱛᱮ ᱥᱚᱢᱢᱟᱱ ᱠᱚ ᱮᱢᱟ ᱠᱚᱣᱟ
ᱫᱷᱚᱨᱟ ᱡᱚᱜ ᱟᱹᱵᱤᱱ ᱵᱤᱱ ᱢᱟᱲ ᱢᱟᱨᱟᱝᱟ ᱚᱱᱠᱟ ᱛᱚ
ᱦᱳᱭ ᱦᱳᱭ
ᱦᱚᱸ ᱟᱪᱪᱷᱟ ᱡᱩᱫᱤ ᱟᱹᱵᱤᱱ ᱵᱤᱱ ᱢᱟᱨᱟᱝᱟ ᱮᱱᱠᱷᱟᱱ ᱫᱚ ᱤᱧ ᱦᱩᱰᱤᱧ ᱜᱤᱭᱟᱹᱧ ᱮᱱᱠᱷᱟᱱ ᱫᱚ ᱤᱧ ᱫᱚ ᱢᱮᱛᱟᱢ ᱟᱹᱧ ᱟᱹᱵᱤᱱ ᱪᱮᱫ ᱵᱤᱱ ᱪᱤᱠᱟᱹᱭᱮᱟ ᱪᱮᱫ ᱵᱤᱱ ᱪᱤᱠᱟᱹᱭᱮᱟ ᱚᱱᱠᱟ ᱚᱠᱟ ᱛᱮᱵᱤᱱ ᱥᱮᱱᱚᱜ ᱠᱟᱱᱟ ᱪᱮᱫ ᱞᱮᱠᱟ ᱢᱮᱱᱟᱜ ᱵᱟᱲᱟ ᱵᱤᱱᱟ
ᱚᱹ ᱢᱟᱱᱮ ᱵᱤᱱ ᱥᱟᱞᱟᱜ ᱦᱩᱭᱩᱜᱼᱟ
ᱦᱳᱭ
ᱟᱪᱪᱷᱟ
ᱟᱨ ᱱᱚᱝᱠᱟ ᱟᱞᱟᱝ ᱡᱚᱴᱟᱣ ᱟᱨ ᱡᱩᱫᱤ ᱡᱚᱴᱟᱣ ᱠᱟᱱ ᱠᱷᱟᱱ ᱪᱮᱫ ᱮᱢ ᱪᱤᱠᱟᱹᱭᱮᱜᱼᱟ ᱪᱮᱫ ᱦᱚᱸ ᱵᱟᱝᱜ-ᱟ ᱳ ᱦᱳ ᱫᱮᱞᱟ ᱦᱟᱱᱛᱮᱞᱟᱝ ᱪᱟᱞᱟᱜᱼᱟ ᱫᱮᱞᱟ ᱦᱟᱱᱛᱮ ᱞᱟᱝ ᱪᱟᱞᱟᱜᱼᱟ ᱫᱟᱬᱟ ᱵᱟᱲᱟ ᱪᱮᱫ ᱵᱤᱱ ᱪᱤᱠᱟᱹᱭᱼᱟ ᱵᱤᱱ ᱟᱹᱵᱤᱱ
ᱚ
ᱟᱯᱮ ᱥᱮᱫ ᱫᱚ
ᱟᱞᱮᱥᱮᱫ ᱫᱚ ᱡᱟᱦᱟᱸᱭ ᱠᱚ ᱞᱟᱹᱭ ᱠᱚᱣᱟ ᱟᱥᱟ ᱠᱚᱨᱤ ᱦᱚᱧᱦᱟᱨ ᱠᱚ ᱞᱟᱹᱭ ᱠᱚᱣᱟ ᱦᱚᱧᱟᱨ ᱦᱟᱱᱟᱨ ᱟᱨᱠᱤ ᱩᱱᱠᱩ ᱥᱩᱫᱩ ᱩᱱᱠᱩ ᱥᱩᱫᱷᱩ ᱟᱨᱠᱤ ᱵᱤᱱ ᱠᱚ ᱢᱮᱥᱟᱣᱟᱜᱼᱟ ᱦᱚᱧᱟᱨ ᱦᱟᱧᱟᱨ ᱟᱨ ᱦᱚᱪᱷᱮ ᱡᱟᱦᱟᱸᱭ ᱟᱨᱠᱤ ᱥᱟᱵ ᱠᱟᱹᱜ ᱢᱮ ᱡᱩᱫᱤ ᱤᱧ ᱵᱟᱹᱦᱩᱭᱤᱡ ᱟᱨᱠᱤ ᱡᱟᱦᱟᱸ ᱟᱡ ᱠᱟᱠᱟ ᱟᱡ ᱠᱟᱠᱤᱢᱟ ᱩᱱᱠᱩ
ᱟᱪᱪᱷᱟ ᱟᱞᱮ ᱫᱚ ᱦᱚᱧᱦᱟᱨ ᱠᱚ ᱦᱚᱸ ᱯᱩᱨᱟᱹ ᱥᱚᱱ ᱵᱟ ᱵᱟᱵᱟ ᱟᱠᱚᱣᱟ ᱠᱚ ᱩᱱᱠᱩ ᱫᱚ ᱦᱚᱧᱦᱟᱨ ᱵᱟᱵᱟ ᱵᱟᱵᱟ ᱵᱟᱵᱟ ᱦᱤᱡᱩᱜ ᱵᱤᱱ ᱵᱟᱵᱟ ᱱᱚᱠᱟ
ᱚ ᱢᱟᱱᱮ ᱱᱤᱡᱮᱨᱤᱜ ᱵᱟᱵᱟ ᱦᱚᱸ ᱵᱤᱱ ᱯᱷᱳᱱ ᱥᱮ ᱪᱮᱫ
ᱱᱤᱡᱮᱨᱤᱡ ᱵᱟᱵᱟ ᱫᱚ ᱵᱟᱝᱟ ᱱᱤᱡᱮᱨᱤᱡ ᱵᱟᱵᱟ ᱫᱚ ᱵᱟᱝᱟ ᱱᱤᱡᱮᱨᱤᱜ ᱵᱟᱵᱟ ᱫᱚ ᱵᱟᱝᱜ-ᱟ ᱢᱟᱱᱮ ᱡᱩᱫᱤ ᱟᱢᱮᱢ ᱦᱚᱧᱦᱟᱨ ᱵᱟᱵᱟ ᱠᱟᱭᱟ ᱠᱤ ᱚᱱᱠᱟ ᱦᱟᱜ ᱚᱱᱟ
ᱦᱮᱸ
ᱚᱝᱠᱟ ᱦᱟᱡᱟᱨ ᱵᱟᱵᱟ ᱦᱚᱸ ᱱᱟᱜ ᱢᱟᱱᱮ ᱟᱹᱤᱡ ᱥᱟᱥᱩ ᱵᱟᱵᱟ ᱱᱟᱜ ᱡᱟᱦᱟᱸ ᱠᱚ ᱞᱟᱹᱭᱮᱜᱼᱟ ᱳ ᱩᱱᱤ ᱦᱚᱸ ᱱᱚᱝᱠᱟ ᱵᱤᱱ ᱛᱮᱵᱤᱱ ᱨᱚᱯᱚᱲᱮᱭᱟ ᱚᱱᱠᱟ
ᱚ
ᱟᱨ ᱢᱟᱢᱩ ᱢᱟᱢᱤ ᱦᱚᱸ ᱵᱷᱚᱲᱡᱟ ᱵᱷᱟᱹᱲᱡᱟᱹ ᱵᱤᱱᱟ ᱠᱚ ᱟᱹᱵᱤᱱ ᱢᱟ ᱟᱹᱵᱤᱱ ᱦᱚᱸ ᱚᱱᱠᱟ ᱵᱤᱱ ᱵᱟᱢᱚ ᱜᱚ ᱦᱤᱡᱩᱜ ᱵᱤᱱ
ᱚ ᱟᱪᱪᱷᱟ ᱟᱯᱮ ᱥᱮᱫ ᱫᱚ ᱢᱟᱢᱩ ᱠᱚ ᱞᱟᱹᱭᱟ ᱵᱟᱝ
ᱦᱳᱭ ᱢᱟᱢᱩ
ᱟᱪᱪᱷᱟ ᱟᱞᱮ ᱥᱮᱫ ᱫᱚ ᱱᱚᱛᱮ ᱢᱟᱢᱟ
ᱟᱪᱪᱷᱟ
ᱟᱪᱪᱷᱟ ᱚᱱᱛᱮ ᱛᱟᱦᱞᱮ ᱟᱥᱟ ᱠᱚᱨᱤ ᱠᱟᱠᱩ ᱫᱚ ᱪᱮᱜᱠᱟ ᱠᱚ ᱦᱚᱦᱚᱣᱟ ᱠᱚᱣᱟ
ᱠᱟᱠᱟ
ᱠᱟᱠᱟ ᱜᱮ
ᱦᱳᱭ
ᱟᱢ ᱡᱚᱢ ᱢᱟᱨᱟᱝᱵᱟ ᱦᱚᱯᱚᱱᱵᱟ ᱚᱱᱠᱟ ᱫᱚ ᱵᱟᱝ
ᱵᱟᱝᱟ ᱠᱟᱠᱟ ᱦᱳᱭ ᱢᱮᱱᱟᱜ ᱠᱚᱜᱮᱭᱟ ᱚᱱᱠᱟ ᱢᱟᱱᱮ ᱵᱟᱵᱟ ᱠᱷᱚᱱ ᱡᱩᱫᱤ ᱦᱩᱰᱤᱧ ᱜᱮᱭᱟᱭ ᱩᱱᱤ ᱫᱚ ᱠᱟᱠᱟ
ᱟᱪᱪᱷᱟ
ᱟᱨᱮ ᱥᱮᱬᱟ ᱜᱮᱠᱷᱟᱱ ᱵᱟᱵᱟ ᱠᱷᱚᱱ ᱡᱩᱫᱤ ᱢᱟᱨᱟᱝ ᱟᱭ ᱮᱱᱠᱷᱟᱱ ᱢᱟ ᱢᱟᱨᱟᱝᱵᱟ
ᱳ ᱟᱞᱮ ᱫᱚ ᱡᱟᱦᱟᱸᱭ ᱢᱟᱨᱟᱝ ᱜᱮ ᱩᱱᱤ ᱫᱚ ᱡᱮᱴᱷᱟ ᱟᱨ ᱡᱟᱦᱟᱸᱭ ᱟᱨᱠᱤ ᱪᱮᱫ ᱤᱧ ᱞᱟᱹᱭᱟ ᱡᱤᱴᱷᱤᱢᱟ ᱡᱤᱴᱷᱤᱢᱟ ᱫᱚ ᱟᱯᱮ ᱥᱮᱫ ᱪᱤᱠᱠᱟ ᱠᱚ ᱞᱟᱹᱭᱟ
ᱡᱤᱴᱷᱤᱢᱟ ᱠᱟᱹᱠᱤ ᱯᱟᱞᱮᱜ ᱵᱤᱱ ᱞᱟᱹᱭᱮᱜᱼᱟ ᱥᱮ ᱪᱮᱫ ᱞᱮᱠᱟ
ᱵᱟᱝ ᱵᱟᱝ ᱢᱟᱱᱮ ᱥᱟᱵ ᱠᱟᱜ ᱵᱤᱱ
ᱦᱟᱛᱚᱢ ᱦᱟᱛᱚᱢ ᱯᱟᱞᱮᱱ ᱵᱤᱱ ᱞᱟᱹᱭᱮᱜᱼᱟ ᱵᱟᱵᱟᱤᱡ ᱵᱚᱭᱦᱟ ᱡᱩᱫᱤ ᱠᱩᱲᱤ ᱛᱟᱦᱮᱸ ᱠᱚᱜ ᱠᱷᱟᱱ ᱚᱱᱟ ᱛᱚ
ᱵᱟᱝ ᱵᱟᱝ ᱮᱸ-ᱦᱮᱸ ᱢᱟᱱᱮ ᱥᱟᱵ ᱠᱟᱜ ᱵᱤᱱ ᱤᱧ ᱵᱟᱵᱟ ᱠᱷᱚᱱ ᱜᱮ ᱡᱟᱦᱟᱸ ᱪᱮᱛᱟ ᱪᱮᱛᱟᱱ ᱜᱮᱭᱟ ᱢᱟᱱᱮ ᱩᱱᱤ ᱡᱮᱴᱷᱟ ᱢᱟᱨᱟᱝᱵᱟ ᱢᱟᱨᱟᱝᱵᱟᱤᱡ ᱟᱨᱠᱤ ᱡᱟᱦᱟᱸ ᱵᱟᱹᱦᱩ
ᱦᱚᱸ ᱚ-ᱦᱚ ᱢᱟᱨᱟ ᱟᱭᱳ
ᱚ ᱢᱟᱨᱟᱜ ᱟᱭ‌ᱳ ᱠᱚ ᱢᱮᱛᱟ ᱠᱚᱣᱟ
ᱚ ᱢᱟᱨᱟᱝ ᱟᱭᱳ
ᱚ ᱟᱞᱮ ᱥᱮᱫ ᱫᱚ ᱚᱱᱛᱮ ᱡᱷᱤᱴᱷᱤ ᱢᱟ
ᱟᱪᱪᱷᱟ
ᱟᱨ ᱡᱟᱦᱟᱸ ᱦᱚᱯᱚᱱ ᱦᱚᱯᱚᱱᱤᱡ ᱟᱨᱠᱤ ᱦᱚᱯᱚᱱᱤᱡ ᱵᱟᱹᱦᱩ
ᱩᱻ ᱦᱚᱯᱚᱱᱤᱡ ᱠᱟᱠᱟ ᱵᱟ